ᱦᱮᱸ ᱦᱮᱞᱳ ᱦᱮᱸ ᱞᱟᱹᱭ ᱫᱟᱞᱤᱧ ᱟᱡᱚᱢ ᱧᱟᱢ ᱮᱫᱟ ᱵᱤᱱ
ᱦᱮᱸ ᱟᱹᱡᱚᱢ ᱫᱟᱞᱤᱧ
ᱦᱮᱸ ᱥᱟᱭᱤᱴᱚᱜ ᱢᱮ ᱦᱮᱸ ᱛᱚᱯᱚᱨ ᱪᱮᱫ ᱵᱮᱱ ᱪᱤᱠᱟᱹᱭᱫᱟ ᱱᱤᱛᱚ ᱫᱚ
ᱪᱮᱫ ᱵᱟᱝᱜᱮ ᱱᱚᱜᱼᱚᱭ ᱪᱮᱛᱟᱱ ᱥᱮᱫ ᱞᱤᱧ ᱦᱮᱡ ᱮᱱᱟ ᱵᱟᱦᱨᱮ ᱥᱮᱱ
ᱛᱟᱦᱞᱮ ᱟᱯᱮᱥᱮᱫ ᱫᱚ ᱥᱤᱛᱩᱝᱜ ᱠᱟᱫᱟ ᱱᱤᱛᱚᱜ ᱫᱚᱜ ᱵᱟᱝ
ᱦᱩᱸ ᱟᱹᱰᱤ ᱡᱳᱨᱮ ᱥᱤᱛᱩᱝ ᱟᱠᱟᱭ ᱚᱠᱟ ᱜᱷᱟᱹᱲᱤᱡ ᱥᱤᱛᱩᱝ ᱜᱚᱫ ᱫᱟᱭ ᱟᱨᱮ ᱟᱨᱦᱚᱸ ᱩᱢᱩᱞ ᱜᱚᱫ ᱮᱫᱟᱭ ᱢᱟᱱᱮ ᱫᱟᱜ ᱦᱤᱡᱩᱜᱼᱟ ᱥᱮ ᱪᱮᱫ ᱦᱚᱸ ᱟᱨᱚᱦᱚ
ᱦᱮᱸ ᱱᱚᱜ ᱟᱞᱮᱥᱮᱫ ᱫᱚ ᱱᱟᱹᱜ ᱯᱩᱨᱟᱹ ᱟᱹᱰᱤ ᱡᱳᱨᱮ ᱰᱳᱸᱰᱨᱚᱜ‌ ᱠᱟᱫᱟᱭ ᱰᱳᱸᱰᱨᱚᱜ ᱢᱟᱱᱮ ᱦᱮᱢᱟᱞ ᱜᱮ ᱧᱮᱞᱚᱜ ᱠᱟᱱᱟ ᱦᱮᱸ ᱛᱟᱦᱽᱞᱮ ᱛᱩᱯᱩ ᱵᱟᱲᱟᱭᱼᱱᱟᱵᱤᱱ ᱥᱮ ᱵᱟᱝ ᱛᱟᱦᱽᱞᱮ
ᱟᱹᱣᱨᱤ
ᱦᱩᱸ ᱛᱤᱨᱤᱵᱤᱱ ᱛᱩᱯᱩᱱᱟᱹ
ᱛᱳᱯᱚᱱ ᱦᱩᱭᱩᱜᱼᱟ ᱮᱠᱴᱟ ᱮᱠᱴᱟ ᱥᱮᱱ
ᱦᱮᱸ ᱱᱟᱯᱟᱭ ᱜᱮ ᱱᱤᱡᱮ ᱦᱚ ᱱᱟᱜ ᱵᱟᱝ ᱛᱩᱯᱩ ᱦᱩᱭ ᱠᱟᱱᱟ ᱟᱫᱚ ᱢᱟᱱᱮ ᱦᱩᱭᱩᱜ ᱠᱟᱱᱟ ᱨᱚᱯᱚᱲ ᱠᱟᱹᱡ ᱜᱟᱹᱲᱤᱡ ᱨᱚᱯᱚᱲᱟ ᱛᱮ ᱟᱫᱚ ᱛᱩᱯᱩ ᱦᱩᱭᱩᱜᱼᱟ ᱱᱟᱹᱜ ᱦᱮᱸ ᱦᱮᱸ ᱟᱪᱪᱭ ᱟᱯᱮ ᱚᱱᱛᱮᱨᱮ ᱤᱭᱟᱹ ᱠᱚ ᱦᱩᱭ ᱵᱟᱲᱟᱜ ᱜᱮᱭᱟ ᱱᱚᱭ ᱡᱟᱦᱟᱱᱟᱜ ᱚᱝᱠᱟ ᱩ ᱯᱟᱛᱟ ᱠᱚ ᱯᱚᱨᱚᱵᱽ ᱠᱚ ᱯᱩᱱᱟᱹᱭ ᱠᱚ
ᱢᱟᱨᱟᱝ ᱯᱟᱛᱟ ᱫᱚ ᱵᱟᱹᱱᱩᱜᱼᱟ ᱱᱚᱛᱮ ᱫᱚ
ᱛᱟᱦᱚᱞᱮ ᱦᱩᱤᱧ ᱯᱟᱛᱟ ᱦᱩᱭᱩᱜᱼᱟ
ᱦᱮᱸ ᱦᱩᱰᱤᱧ ᱦᱩᱰᱤᱧ ᱯᱟᱛᱟ ᱱᱟᱦᱟᱜ ᱤᱸᱫᱟᱹ ᱯᱟᱛᱟ ᱨᱮᱱᱟᱜ ᱦᱩᱭᱩᱜᱼᱟ ᱪᱷᱟᱛᱟ ᱯᱟᱛᱟ ᱠᱚ
ᱦᱮᱸ ᱪᱮᱫ ᱯᱟᱛᱟ ᱠᱚ ᱞᱮᱭ ᱜᱮᱭᱟ ᱧᱩᱛᱩᱢ ᱠᱚ
ᱦᱩᱸ ᱱᱤᱛᱚᱜ ᱫᱚ ᱪᱷᱟᱛᱟ ᱯᱟᱛᱟ ᱜᱮ ᱦᱮᱱᱟᱜᱼᱟ ᱟᱨ ᱮᱴᱟᱜᱟᱜ ᱫᱚ ᱵᱟᱹᱱᱩᱜᱼᱟ ᱪᱮᱫ ᱦᱚᱸ ᱚᱱᱟ ᱠᱟᱨᱟᱢ ᱯᱚᱨᱮ ᱦᱟᱸᱜ ᱦᱩᱭᱩᱜᱼᱟ ᱪᱷᱟᱛᱟ
ᱢᱟᱱᱮ ᱪᱷᱟᱛᱟ ᱯᱟᱛᱟ ᱫᱚ ᱪᱮᱫ ᱞᱮᱠᱟ ᱢᱟᱱᱮ ᱱᱟᱣᱟᱜᱤᱧ ᱟᱸᱡᱚᱢ ᱠᱮᱫᱟ ᱢᱟᱱᱮ ᱵᱟᱹᱧ ᱟᱸᱡᱚᱢ ᱵᱟᱲᱟ ᱠᱟᱫ ᱛᱟᱦᱮᱸᱫ
ᱚᱹ ᱪᱷᱟᱛᱟ ᱫᱚ ᱚᱱᱮ ᱮᱫᱮ ᱠᱟᱨᱟᱢ ᱦᱩᱭᱩᱜᱼᱟ ᱛᱚ ᱟᱫᱚ ᱩᱱ ᱥᱚᱢᱚᱭ ᱚᱱᱟ ᱧᱩᱛᱩᱢ ᱛᱮᱜᱮ ᱢᱤᱫᱴᱤᱡ ᱪᱷᱟᱛᱟᱭ ᱰᱟᱝ ᱠᱚ ᱨᱟᱠᱟᱵᱟ ᱟᱨᱠᱤ ᱚᱝᱠᱟ ᱠᱷᱩᱱᱴᱤ ᱵᱤᱫ ᱠᱟᱛᱮᱫ ᱰᱚᱜᱽᱨᱮ ᱢᱤᱫᱴᱮᱱ ᱪᱷᱟᱛᱟ ᱛᱟᱦᱮᱱᱟ ᱟᱨ ᱚᱱᱟ ᱜᱮᱠᱚ ᱚᱨ ᱨᱟᱠᱟᱵᱟ ᱥᱚᱡᱷᱮᱭᱟᱠᱚ ᱤᱱᱟᱹᱜᱮ
ᱦᱩᱸ
ᱟᱨ ᱚᱱᱟ ᱧᱩᱛᱩᱢ ᱛᱮ ᱯᱩᱡᱟᱹ ᱯᱟᱥᱟ ᱠᱚ ᱦᱩᱭᱩᱜᱼᱟ
ᱢᱟᱱᱮ ᱟᱞᱮ ᱦᱮᱸ ᱴᱷᱤᱠ ᱢᱟᱱᱮ ᱟᱞᱮ ᱥᱮᱫ ᱦᱚᱸ ᱡᱩᱫᱤ ᱱᱚᱝᱠᱟ ᱯᱟᱛᱟ ᱠᱚᱵᱤᱱ ᱞᱟᱹᱭᱟ ᱚᱱᱠᱟ ᱯᱟᱛᱟ ᱠᱚᱫᱚ ᱵᱟᱝ ᱦᱩᱭᱩᱜᱭ ᱜᱮᱭᱟ ᱢᱟᱱᱮ ᱡᱟᱥ ᱢᱤᱫᱴᱟᱝ ᱤᱭᱟᱹ ᱦᱩᱭᱩᱜ ᱜᱮᱭᱟ ᱡᱮᱞᱮᱠᱟ ᱫᱤᱥᱚᱢ ᱠᱷᱩᱱᱴᱟᱹᱣ ᱟᱸᱡᱚᱢ ᱵᱟᱲᱟ ᱠᱟᱫᱟᱵᱤᱱ
ᱦᱮᱸ ᱵᱟᱝ
ᱫᱤᱥᱚᱢ ᱠᱷᱩᱱᱴᱟᱹᱣ ᱢᱟᱱᱮ ᱥᱚᱨᱦᱟᱭ ᱞᱮᱠᱟ ᱚᱱᱠᱟᱜᱮ ᱢᱟᱱᱮ ᱥᱚᱨᱦᱟᱭ ᱜᱮ ᱠᱟᱱᱟ ᱟᱫᱚ ᱚᱱᱟ ᱫᱚ ᱢᱟᱱᱮ ᱫᱤᱥᱚᱢ ᱦᱚᱲᱛᱮ ᱟᱨᱠᱤ ᱢᱟᱱᱮ ᱫᱤᱥᱚᱢ ᱦᱚᱲ ᱵᱚᱞᱛᱮ ᱢᱟᱱᱮ ᱜᱚᱴᱟ ᱟᱛᱳ ᱨᱮᱱ ᱦᱚᱲ ᱠᱚ ᱦᱤᱡᱩᱜ ᱟᱠᱚ ᱧᱮᱧᱮᱞ ᱦᱮᱸᱛᱚ ᱦᱮᱛᱚ ᱟᱫᱚ ᱟᱹᱰᱤ ᱢᱟᱨᱟᱝ ᱜᱮ ᱦᱩᱭᱩᱜᱼᱟ ᱰᱟᱝᱨᱤ ᱠᱚᱠᱚ ᱠᱷᱩᱱᱴᱟᱹᱣ ᱚᱸᱰᱮ ᱨᱮᱱ ᱥᱟᱸᱜᱮ ᱠᱚ ᱠᱷᱩᱱᱴᱟᱹᱣ ᱠᱚᱣᱟ ᱰᱷᱮᱨ ᱜᱮ ᱮ ᱠᱩᱲᱤᱴᱤ ᱛᱨᱤᱥᱴᱤ ᱠᱚ ᱠᱷᱩᱱᱴᱟᱹ ᱠᱚᱣᱟ ᱦᱮᱸ ᱟᱫᱚ ᱚᱸᱰᱮ ᱡᱟᱦᱟᱸ ᱠᱚ ᱢᱟᱱᱮ ᱰᱟᱝᱨᱤ ᱠᱚ ᱟᱹᱜᱩ ᱠᱚᱣᱟ ᱚᱱᱟ ᱫᱚ ᱢᱟᱱᱮ ᱮᱱᱴᱨᱤ ᱥᱤᱥᱴᱮᱢ ᱞᱟᱜ ᱟᱫᱚ ᱠᱤᱱᱛᱩ ᱮᱱᱴᱨᱤ ᱫᱚ ᱯᱷᱤ ᱮᱱᱴᱨᱤ ᱯᱷᱤ ᱡᱟᱦᱟᱸ ᱚᱱᱟ ᱫᱚ ᱵᱟᱝ ᱞᱟᱜᱟᱜ ᱜᱮᱭᱟ
ᱦᱮ
ᱥᱩᱫᱩ ᱰᱟᱝᱨᱤᱢ ᱟᱹᱜᱩᱭ ᱛᱟᱢᱟ ᱟᱨ ᱛᱚᱞᱮ ᱛᱟᱢᱟ ᱠᱷᱩᱱᱴᱤ ᱨᱮ
ᱟᱪᱷᱟ
ᱦᱮᱸ ᱡᱟᱦᱟᱸᱭ ᱵᱷᱟᱹᱜᱤ ᱡᱟᱦᱟᱸᱭ ᱰᱟᱝᱨᱟ ᱵᱷᱟᱜᱤ ᱨᱚᱜ ᱠᱮᱫᱟᱭ ᱦᱮᱸ ᱳᱭ ᱦᱩᱴᱤᱡ ᱜᱤᱭᱟ. ᱭ ᱛᱚ ᱩᱱᱤ ᱫᱚ ᱩᱱᱤ ᱞᱟᱹᱜᱤᱫ ᱟᱨ ᱩᱱᱤ ᱡᱟᱦᱟᱸᱭ ᱢᱟᱞᱤᱠ ᱢᱮᱱᱟᱜ ᱠᱟᱫᱮᱭᱟ ᱰᱟᱝᱨᱤ ᱢᱟᱞᱤᱠ ᱱᱤᱛᱚᱝ ᱩᱱᱠᱤᱱ ᱫᱚ ᱥᱤᱨᱯᱟᱹ ᱠᱚ ᱮᱢ ᱠᱤᱱᱟᱹ ᱚᱱᱠᱟ ᱥᱤᱨᱯᱟᱹ ᱫᱚ ᱢᱮᱱᱟᱜᱼᱟ ᱛᱩᱨᱩᱭ ᱜᱴᱟᱝ ᱢᱮᱱᱟᱜ ᱟᱠᱟᱫᱟ᱾ ᱦᱮᱸ ᱪᱮᱫ ᱥᱤᱨᱯᱟᱹ?
ᱦᱮᱸ
ᱦᱮᱸ ᱥᱤᱨᱯᱟᱹ ᱫᱚ ᱩᱱᱟᱹᱜ ᱫᱟᱢᱟᱜ ᱫᱚ ᱵᱟᱝ ᱡᱮᱞᱮᱠᱟ ᱱᱚᱜᱼᱚᱭ ᱢᱟᱱᱮ ᱡᱟᱦᱟᱸ ᱯᱤᱠᱪᱟᱨ ᱠᱚᱠᱚ ᱵᱮᱱᱟᱣ ᱜᱮᱭᱟ ᱥᱮ ᱚᱱᱟ ᱨᱮᱠᱚ ᱚᱞ ᱠᱟᱜᱼᱟ ᱱᱚᱝᱠᱟ ᱡᱮᱞᱮᱠᱟ ᱨᱟᱭᱨᱚᱝᱯᱩᱨ ᱯᱷᱩᱴᱟᱹ ᱜᱟᱪᱷᱟ ᱥᱟᱶᱛᱮ ᱢᱤᱫᱴᱟᱝ ᱟᱱᱴᱤ ᱟᱱᱴᱤ ᱵᱤᱱ ᱵᱟᱲᱟᱭᱟ
ᱵᱟᱝ ᱜᱮ
ᱦᱮᱸ ᱜᱷᱟᱴ ᱫᱚ ᱟᱫᱚ ᱢᱚᱱᱫᱤᱨ ᱠᱚᱨᱮᱵᱮᱱ ᱧᱮᱞ ᱵᱟᱲᱟᱜ ᱠᱟ ᱦᱟᱱᱮ ᱜᱷᱟᱱᱴᱤ ᱠᱚ ᱴᱟᱝ ᱴᱷᱟᱝᱜᱟ ᱠᱚ
ᱦᱮᱸ
ᱦᱮᱸ ᱦᱮᱸ ᱟᱫᱚ ᱤᱱᱠᱟᱹᱱᱟᱜ ᱠᱚᱢᱟ ᱰᱟᱝᱨᱤ ᱡᱟᱦᱟᱸ ᱠᱚ ᱢᱟᱱᱮ ᱠᱚ ᱦᱚᱨᱚᱜ ᱟᱠᱚ ᱜᱮᱭᱟ ᱦᱚᱴᱚᱜ ᱨᱮ
ᱚ
ᱦᱮᱸᱛ ᱤᱱᱠᱟᱹᱱᱟᱜ ᱛᱚ ᱤᱱᱟᱹᱴᱟᱜ ᱤᱱᱟᱹ ᱟᱨ ᱢᱟᱱᱮ ᱯᱷᱩᱴᱟᱹ ᱜᱟᱪᱷᱟ ᱚᱱᱠᱟᱜ ᱜᱮ ᱚᱱᱠᱟᱜᱮ ᱡᱮᱢᱚᱱ ᱛᱟᱯᱚᱨᱮ ᱵᱟᱨᱤᱯᱚᱫᱟᱜ ᱯᱷᱩᱴᱟᱹ ᱜᱟᱪᱷᱟ ᱥᱟᱶᱛᱮ ᱦᱟᱺᱰᱤ ᱚᱱᱮ ᱚᱱᱠᱟ ᱱᱚᱝᱠᱟᱹᱜ ᱜᱮ ᱟᱨ ᱡᱟᱦᱟᱸᱭ ᱠᱚ ᱛᱟᱲ ᱟᱸᱜᱩ ᱦᱮᱸ ᱡᱟᱦᱟᱸᱭ ᱯᱷᱤᱯᱛᱷ ᱥᱤᱠᱥᱛᱷ ᱨᱮ ᱢᱮᱱᱟᱜ ᱠᱚᱣᱟ ᱩᱱᱠᱩ ᱞᱟᱹᱜᱤᱫ ᱫᱚ ᱱᱚᱶᱟ ᱥᱩᱨ ᱵᱟᱡᱟᱨ ᱠᱚᱨᱮᱱᱟᱜ ᱡᱮᱞᱮᱠᱟ ᱟᱞᱮ ᱱᱚᱛᱮ ᱫᱚ ᱥᱩᱨ ᱵᱟᱡᱟᱨ ᱵᱮᱱ ᱞᱟᱹᱭ ᱞᱮᱠᱷᱟᱱ ᱫᱚ ᱜᱩᱯᱤ ᱵᱟᱡᱟᱨ ᱯᱷᱩᱴᱮ ᱠᱟᱪ ᱥᱟᱶᱛᱮ ᱜᱟᱱᱴᱤ
ᱦᱮᱸ ᱦᱮᱞᱳ ᱟᱡᱚᱢ ᱢᱮᱫᱟ ᱵᱤᱱ
ᱦᱮᱸ ᱟᱡᱚᱢᱮᱫ -ᱟ ᱞᱤᱧ
ᱦᱮᱸ
ᱟᱞᱮ ᱥᱮᱱ ᱫᱚ ᱚᱱᱠᱟ ᱫᱚ ᱵᱟᱝ ᱦᱩᱭᱩᱜᱼᱟ ᱠᱷᱩᱱᱴᱟᱹᱣ ᱢᱟᱱᱮ ᱫᱤᱥᱚᱢ ᱦᱚᱲᱛᱮ ᱡᱟᱦᱟᱸ ᱞᱮᱠᱟᱱᱟᱜ ᱚᱱᱠᱟ ᱢᱟᱨᱟᱝ ᱧᱚᱜ ᱦᱩᱭᱩᱜᱼᱟ
ᱦᱮᱸ ᱦᱮᱸ
ᱵᱟᱹᱱᱩᱜ ᱛᱟᱞᱮᱭᱟ ᱚᱱᱠᱟ ᱫᱚ
ᱴᱷᱤᱠ ᱴᱷᱤᱠ
ᱟᱞᱮ ᱥᱤᱫ ᱫᱚ ᱱᱟᱜ ᱤᱱᱟᱹ ᱜᱮ ᱢᱮᱱᱟᱜ ᱠᱟᱫᱟ ᱱᱟᱜ ᱤᱱᱠᱟᱹ ᱠᱚᱫᱚ ᱟᱨ ᱱᱚᱜᱼᱚᱭ ᱱᱟᱦᱟᱜ ᱪᱮᱫ ᱠᱚ ᱞᱟᱹᱭᱟ ᱫᱤᱥᱚᱢ ᱢᱟᱜ ᱢᱚᱬᱮ
ᱦᱮᱸ ᱫᱤᱥᱚᱢ ᱢᱟᱜ ᱢᱚᱬᱮ ᱦᱚᱸ ᱦᱩᱭᱩᱜ ᱜᱮᱭᱟ ᱥᱩᱨ ᱨᱮᱜᱮ ᱟᱫᱚ ᱱᱤᱡᱮ ᱫᱚ ᱵᱟᱝ ᱥᱮᱱ ᱵᱟᱲᱟ ᱦᱩᱭ ᱟᱠᱟᱱᱟ ᱵᱟᱹᱧ ᱦᱮᱸ ᱟᱹᱰᱤ ᱫᱤᱱ ᱢᱟᱱᱮ ᱦᱚ ᱦᱩᱭᱩᱜ ᱜᱮᱭᱟ ᱥᱩᱨ ᱨᱮᱜᱮ ᱚᱱᱛᱮ ᱨᱮᱦᱚᱸ ᱵᱟᱝ ᱪᱟᱞᱟᱣ ᱦᱩᱭ ᱟᱠᱟᱱᱟ ᱟᱫᱚ ᱚᱱᱠᱟ ᱴᱟᱭᱤᱢ ᱠᱚ ᱵᱟᱝ ᱧᱟᱢᱚᱜ ᱜᱮᱭᱟ ᱥᱮ ᱵᱟᱝ ᱥᱮᱱ ᱦᱩᱭᱩᱜᱼᱟ ᱟᱠᱟᱱᱟ
ᱟᱨ
ᱦᱮᱸ ᱦᱮᱸ ᱟᱫ ᱟᱯᱮ ᱚᱱᱛᱮ ᱫᱚ ᱢᱟᱱᱮ ᱚᱱᱠᱟ ᱵᱤᱨ ᱠᱚ ᱢᱮᱱᱟᱜ ᱜᱮᱭᱟ ᱥᱮ ᱵᱟᱝ?
ᱵᱤᱨ ᱨᱮ ᱦᱮᱸ ᱢᱮᱱᱟᱜᱼᱟ
ᱦᱮᱸ ᱛᱤᱱᱟᱹᱜ ᱡᱷᱟᱹᱞ ᱨᱮ ᱢᱮᱱᱟᱜᱼᱟ ᱟᱹᱛᱩ ᱠᱷᱚᱱᱟᱜ?
ᱥᱩᱨ ᱨᱮᱜᱮ ᱵᱟᱨᱭᱟ ᱜᱟᱱ ᱠᱷᱮᱛ ᱯᱟᱨᱚᱢ ᱠᱟᱛᱮᱫ ᱜᱮ ᱢᱮᱱᱟᱜᱼᱟ ᱵᱤᱨ ᱠᱚ ᱮᱸᱥᱟᱨᱡᱚᱢ ᱵᱤᱨ ᱠᱟᱱᱟ
ᱴᱷᱤᱠ ᱦᱮᱸ ᱟᱞᱮ ᱦᱚᱸ ᱢᱟᱱᱮ ᱵᱤᱨ ᱵᱤᱨ ᱦᱚᱲ ᱢᱟᱱᱮ ᱪᱮᱫ ᱠᱚ ᱞᱟᱹᱭᱟ ᱟᱞᱮ ᱟᱹᱛᱩ ᱥᱩᱨ ᱨᱮᱦᱚᱸ ᱢᱟᱱᱮ ᱵᱤᱨ ᱠᱚ ᱢᱮᱱᱟᱜ ᱜᱮᱭᱟ ᱥᱩᱨ ᱨᱮᱜᱮ ᱟᱵᱮᱱ ᱡᱮᱞᱮᱠᱟ ᱵᱮᱱ ᱞᱟᱹᱭ ᱠᱮᱫᱟ ᱚᱱᱠᱟᱜ ᱜᱮ ᱥᱩᱨ ᱨᱮᱜᱮ
ᱦᱩᱸ
ᱦᱮᱸ ᱛᱟᱦᱚᱞᱮ ᱢᱟᱱᱮ ᱵᱤᱨ ᱠᱷᱚᱱᱟᱜ ᱚᱱᱠᱟ ᱟᱯᱮ ᱫᱚ ᱢᱟᱱᱮ ᱫᱟᱠᱟ ᱩᱫᱩᱜᱯᱮ ᱪᱚᱸᱫᱟᱭ ᱜᱮᱭᱟ ᱢᱟᱱᱮ ᱱᱚᱜᱼᱚᱭ ᱠᱟᱴ ᱠᱚᱛᱮ ᱯᱮ ᱪᱚᱸᱫᱟᱭ ᱜᱮᱭᱟᱥ ᱥᱮ ᱢᱟᱱᱮ ᱚᱱᱠᱟ ᱜᱮᱥ ᱠᱚ
ᱠᱟᱴ ᱠᱚᱛᱮ ᱜᱮ
ᱦᱚᱸ ᱟᱫᱚ ᱜᱮᱥ ᱠᱚᱫᱚ ᱚᱱᱠᱟ ᱵᱟᱝᱯᱮ ᱡᱟᱹᱥᱛᱤ ᱵᱟᱝᱯᱮ ᱵᱮᱵᱚᱦᱟᱨ ᱜᱮᱭᱟ
ᱵᱟᱝ ᱜᱮ ᱵᱟᱝ
ᱦᱮᱸ ᱛᱮ ᱠᱟᱴᱠᱚ ᱚᱠᱟ ᱠᱷᱚᱱ ᱯᱮ ᱟᱹᱜᱩᱨᱟ ᱵᱤᱨ ᱠᱷᱚᱱᱟᱜ
ᱦᱮᱸ ᱵᱤᱨ ᱠᱷᱚᱱ ᱜᱮ
ᱡᱮ ᱫᱟᱨᱮ ᱯᱮ ᱢᱟᱜ ᱠᱮᱫᱟ
ᱦᱮᱸ ᱫᱟᱨᱮ ᱢᱮᱱ ᱛᱮᱫᱚ ᱚᱱᱠᱟ ᱱᱤᱭᱚᱢ ᱢᱮᱱᱟᱜᱼᱟ ᱢᱳᱴᱟ ᱫᱟᱨᱮ ᱫᱚ ᱵᱟᱠᱚ ᱢᱟᱜ ᱦᱚᱪᱚᱜ ᱜᱮᱭᱟ ᱚᱱᱟ ᱦᱩᱰᱤᱧᱟᱜ ᱠᱚ ᱡᱟᱦᱟᱸ ᱠᱚ ᱛᱟᱦᱮᱱᱟ ᱚᱱᱟᱠᱚ
ᱦᱩᱸ ᱦᱛᱳ ᱡᱟᱦᱟᱸ ᱰᱟᱹᱨ ᱠᱚ ᱢᱟᱱᱮ ᱢᱟᱨᱟᱝ ᱫᱷᱟᱨᱮ ᱨᱮᱱᱟᱜ ᱨᱚᱦᱚᱲ ᱠᱚᱜᱼᱟ ᱤᱱᱠᱟᱹᱱᱟᱜ ᱫᱚ
ᱦᱮᱸ ᱚᱱᱟ ᱨᱚᱦᱚᱲᱟᱜ ᱫᱚᱠᱚ ᱟᱹ ᱜᱩᱚᱡᱚᱜᱼᱟ ᱚᱱᱟ ᱵᱮᱨᱮᱞᱟᱜ ᱫᱚ ᱵᱟᱠᱚ ᱢᱟᱜ ᱪᱚᱣᱟᱜ ᱜᱮᱭᱟ
ᱢᱟᱱᱮ ᱟᱯᱮᱭᱟᱜ ᱵᱤᱨ ᱵᱩᱨᱩ ᱚᱱᱠᱟ ᱯᱷᱚᱨᱮᱥᱴᱟᱨ ᱠᱚ ᱢᱮᱱᱟᱜ ᱠᱚᱜᱮᱭᱟ
ᱦᱮᱸ ᱢᱮᱱᱟᱜ ᱠᱚᱜᱮᱭᱟ ᱛᱟᱦᱮᱱ ᱜᱮᱭᱟ ᱠᱚ ᱯᱟᱦᱨᱟᱭ ᱜᱮᱭᱟ ᱠᱚ
ᱦᱮᱸ ᱟᱞᱮ ᱱᱚᱛᱮᱱᱟᱜ ᱵᱤᱨ ᱦᱮᱸ ᱢᱟᱱᱮ ᱵᱤᱨ ᱫᱚ ᱢᱮᱱᱟᱜ ᱜᱮᱭᱟ ᱛᱚ ᱫᱟᱨᱮ ᱠᱚ ᱠᱟᱹᱡ ᱠᱷᱩᱵ ᱠᱚᱢ ᱜᱮᱭᱟ
ᱚ
ᱦᱮᱞᱳᱣ
ᱦᱮᱸ
ᱟᱞᱮᱥᱮᱫ ᱵᱤᱨ ᱫᱚ ᱢᱮᱱᱟᱜ ᱜᱮᱭᱟ ᱟᱫᱚ ᱠᱟᱹᱡ ᱫᱟᱨᱮ ᱠᱚ ᱠᱟᱹᱡ ᱠᱷᱩᱵ ᱠᱚᱢ ᱢᱮᱱᱟᱜ ᱟᱠᱟᱫᱟ ᱦᱮᱸ ᱥᱟᱨᱡᱚᱢ ᱵᱤᱨ ᱜᱮ ᱠᱟᱱᱟ ᱟᱫᱚ ᱥᱟᱨᱡᱚᱢ ᱵᱤᱨ ᱦᱚᱸ ᱥᱟᱨᱡᱚᱢ ᱫᱟᱨᱮ ᱢᱮᱱᱟᱜᱼᱟ ᱟᱫᱚ ᱦᱩᱰᱤᱧ ᱦᱩᱰᱤᱧ ᱜᱮ ᱢᱮᱱᱟᱜᱼᱟ ᱢᱟᱨᱟᱝ ᱟᱜ ᱫᱚ ᱵᱟᱹᱱᱩᱜ ᱟᱱᱟ
ᱟᱪᱪᱷᱟ
ᱦᱮᱸ ᱢᱟᱨᱟᱝ ᱟᱜ ᱫᱚ ᱞᱟᱹᱭᱟᱠᱚ ᱛᱟᱦᱮᱸ ᱠᱟᱱᱟ ᱯᱟᱹᱦᱤᱞ ᱟᱨ ᱱᱮᱛᱟᱨ ᱫᱚ ᱦᱟᱸᱜ ᱵᱟᱹᱱᱩᱜ ᱜᱚᱡ ᱟᱠᱟᱱᱟ ᱥᱮ ᱪᱮᱫ
ᱚ
ᱦᱮᱸ ᱢᱟᱱᱮ ᱜᱚᱡ ᱵᱚᱞᱛᱮ ᱪᱮᱫ ᱞᱮᱠᱟ ᱦᱟᱱᱮ ᱦᱚᱲ ᱠᱚ ᱟᱹᱰᱤᱜᱟᱱ ᱥᱟᱦᱟᱱ ᱠᱚᱠᱚ ᱢᱟᱜ ᱠᱟᱫᱟ
ᱥᱟᱦᱟᱱ ᱠᱚ ᱠᱷᱟᱹᱛᱤᱨ ᱟᱨ ᱠᱤᱪᱷᱩ ᱫᱚ ᱟᱠᱷᱨᱤᱧ ᱮᱫᱟ ᱠᱚ ᱟᱨ ᱠᱤᱪᱷᱩ ᱫᱚ ᱱᱚᱜᱼᱚᱭ ᱚᱲᱟᱜ ᱠᱚ ᱞᱟᱹᱜᱤᱫ ᱢᱟᱱᱮ ᱡᱟᱦᱟᱸ ᱠᱟᱴ ᱠᱚ ᱞᱟᱜᱟᱜ ᱠᱟᱱᱟ
ᱦᱮᱸ ᱩᱱᱠᱩ ᱠᱚᱦᱚᱸ ᱠᱚ ᱢᱟᱜ ᱤᱫᱤ ᱠᱟᱫᱟ
ᱚ
ᱟᱨ ᱟᱞᱮ ᱱᱚᱛᱮ ᱫᱚ ᱯᱷᱥᱴᱟᱨ ᱠᱚ ᱚᱱᱠᱟ ᱛᱟᱦᱮᱱ ᱨᱮᱦᱚᱸ ᱚᱱᱠᱟ ᱦᱚᱲ ᱠᱚ ᱵᱚᱛᱚᱨ ᱵᱟᱝᱠᱚ ᱵᱩᱡᱷᱟᱹᱣ ᱜᱮᱭᱟ
ᱳ
ᱦᱮᱸ ᱦᱮᱞᱳᱣ
ᱦᱮᱸ
ᱦᱮᱸ ᱱᱤᱝᱠᱟᱹ ᱛᱚ ᱟᱯᱮ ᱚᱱᱛᱮ ᱢᱟ ᱵᱤᱨ ᱠᱚᱦᱚᱸ ᱢᱮᱱᱟᱜ ᱜᱮᱭᱟ ᱱᱟᱯᱟᱭ ᱜᱮ ᱫᱟᱨᱮ ᱠᱚᱦᱚᱸ ᱢᱮᱱᱟᱜᱼᱟ ᱛᱚ ᱱᱚᱝᱠᱟ ᱱᱮᱛᱟᱨ ᱢᱟ ᱱᱮᱛᱟᱨ ᱢᱟ ᱫᱟᱜ ᱫᱤᱱ ᱠᱟᱱᱟ ᱟᱫᱚ ᱱᱮᱛᱟᱨ ᱢᱟ ᱵᱤᱨ ᱠᱚᱨᱮ ᱚᱱᱠᱟ ᱩᱫ ᱠᱚ ᱯᱷᱩᱴᱠᱟᱹ ᱠᱚ ᱱᱤᱛᱚᱜ ᱫᱚᱢᱮ ᱠᱚ ᱩᱰᱩᱠᱚᱜ ᱜᱮᱭᱟ ᱛᱚ ᱟᱯᱮ ᱚᱱᱛᱮ ᱨᱮ ᱠᱚ ᱩᱰᱩᱠᱚᱜ ᱠᱟᱱᱟ ᱥᱮ ᱵᱟᱝ
ᱦᱮᱸ ᱚᱰᱩᱠᱚᱜ ᱠᱟᱱ ᱜᱮᱭᱟ ᱠᱚ᱾ ᱢᱤᱫ - ᱵᱟᱨ
ᱦᱩᱸ ᱡᱚᱢ ᱵᱟᱲᱟ ᱠᱮᱫ ᱠᱚᱣᱟᱵᱮᱱ ᱯᱩᱴᱠᱟᱹ?
ᱦᱮᱸ ᱡᱚᱢ ᱵᱟᱲᱟ ᱦᱩᱭ ᱠᱟᱱᱟᱱ ᱜᱮᱭᱟ᱾ ᱯᱷᱩᱴᱠᱟᱹ ᱦᱚᱸ, ᱩᱫ ᱦᱚ ᱢᱟᱱᱮ ᱡᱚᱛᱚ ᱞᱮᱠᱟᱜ ᱜᱮ ᱵᱤᱨ ᱨᱮ ᱡᱟᱦᱟᱸ ᱛᱤᱱᱟᱹᱜ ᱜᱮ ᱦᱩᱭᱩᱜᱼᱟ᱾ ᱚᱱᱟ ᱠᱚᱫᱚ ᱡᱚᱛᱚ ᱜᱮ ᱡᱚᱢ ᱵᱤᱰᱟᱹᱣ ᱦᱩᱭ ᱟᱠᱟᱱᱟ᱾
ᱦᱮᱸ ᱪᱮᱫ ᱯᱩᱴᱠᱟᱹ ᱫᱚ ᱯᱮ ᱩᱛᱩ ᱠᱚᱜᱮᱭᱟ ᱥᱮ ᱢᱟᱱᱮ ᱞᱮᱴᱚ ᱥᱮ ᱪᱮᱫᱠᱟ?
ᱵᱟᱱᱟᱨ ᱜᱮ ᱩᱛᱩ ᱦᱚᱸ ᱞᱮᱴᱚ ᱦᱚᱸ᱾
ᱟ ᱵᱮᱥᱤᱨ ᱴᱷᱤᱠ ᱡᱟᱹᱥᱛᱤ ᱫᱚ ᱩᱛᱩ
ᱦᱳᱭ
ᱦᱮᱸ ᱴᱷᱤᱠ ᱢᱟᱱᱮ ᱟᱨ ᱢᱟᱱᱮ ᱩᱫ ᱠᱚᱦᱚᱸ ᱯᱮ ᱡᱚᱢ ᱵᱟᱲᱟᱭ ᱜᱮᱭᱟ ᱵᱟᱝ?
ᱦᱩᱸ ᱩᱫᱽ ᱠᱚᱦᱚᱸ ᱞᱮ ᱡᱚᱢ ᱜᱮᱭᱟ᱾
ᱛᱚ ᱢᱟᱱᱮ ᱚᱱᱠᱟ ᱩᱫ ᱠᱚ ᱵᱮᱥᱤ- ᱵᱮᱥᱤ ᱧᱟᱢᱚᱜ ᱜᱮᱭᱟ ᱥᱮ ᱚᱱᱮ ᱠᱚᱢ ᱧᱚᱜ ᱞᱮᱠᱟ ᱧᱟᱢᱚᱜᱼᱟ?
ᱵᱮᱥᱤᱜ ᱜᱮ ᱧᱟᱢᱚᱜᱼᱟ, ᱚᱱᱠᱟᱱ ᱡᱩᱫᱤ ᱢᱟᱲᱟᱝ ᱠᱷᱚᱱᱮ ᱫᱟᱜ ᱤᱫᱤ ᱪᱤᱠᱟᱹᱜᱟᱭ ᱥᱮ ᱚᱱᱟ ᱠᱚᱨᱮᱱᱟᱜ ᱥᱟᱠᱟᱢ ᱠᱚ ᱥᱮᱭᱟᱠᱚᱜᱼᱟ᱾ ᱛᱟᱦᱚᱞᱮ ᱫᱚ ᱟᱹᱰᱤ ᱰᱷᱮᱨ ᱜᱮ ᱧᱟᱢᱚᱜᱼᱟ᱾
ᱦᱮᱸ ᱴᱷᱤᱠ ᱛᱟᱦᱞᱮ ᱱᱚᱜᱼᱚᱭ ᱡᱮ ᱩᱫᱽ ᱠᱚ ᱧᱟᱢᱚᱜ ᱜᱮᱭᱟ, ᱦᱮᱸ ᱟᱫᱚ ᱢᱟᱱᱮ ᱟᱹᱰᱤ ᱢᱤᱫ ᱫᱤᱱ ᱡᱩᱫᱤ ᱵᱟᱝ ᱡᱟᱦᱟᱸᱟᱱ ᱛᱤᱥ ᱯᱮ ᱪᱟᱞᱟᱣ ᱠᱟᱱᱟ ᱢᱟᱱᱮ ᱟᱹᱰᱤᱜᱟᱱ ᱩᱫ ᱯᱮ ᱟᱹᱜᱩ ᱠᱮᱫᱟ, ᱢᱟᱱᱮ ᱰᱷᱮᱨ ᱜᱮ ᱚᱱᱠᱟ ᱪᱮᱫ ᱞᱮᱠᱟ ᱢᱤᱫ ᱵᱮᱜᱽᱟᱱ ᱵᱟᱨ ᱵᱮᱜᱽ ᱜᱟᱱ ᱟᱫᱚ ᱪᱤᱠᱟᱹ ᱜᱮᱭᱟ ᱯᱮ ᱩᱱᱟᱹᱜ ᱫᱚ?
ᱚᱱᱟ ᱫᱚ ᱚᱱᱠᱟ ᱯᱮᱲᱟ ᱦᱚᱲ ᱠᱚ ᱡᱩᱫᱤ ᱚᱱᱠᱟᱱᱟᱜ ᱥᱩᱵᱤᱫᱷᱟ ᱵᱟᱝ ᱛᱟᱦᱮᱱ ᱛᱟᱠᱚᱣᱟ ᱢᱮᱱᱟᱜ ᱠᱚᱜᱮᱭᱟ, ᱟᱫᱚ ᱚᱱᱠᱟᱞᱮ ᱦᱟᱹᱴᱤᱧ ᱵᱟᱲᱟ ᱟᱫ ᱠᱚᱜᱮ
ᱚ
ᱤᱫᱤ ᱵᱟᱲᱟᱫ ᱠᱚᱜᱮᱭᱟᱞᱮ ᱟᱨ ᱱᱤᱡᱮ ᱫᱚ ᱫᱤᱱᱟᱹᱢ ᱫᱤᱱ ᱫᱚ ᱵᱟᱝ ᱡᱚᱢ ᱥᱟᱱᱟ ᱟ ᱥᱮ ᱥᱩᱨ ᱨᱮ ᱛᱟᱦᱮᱱ ᱠᱷᱟᱱ
ᱴᱷᱤᱠ ᱴᱷᱤᱠ ᱦᱮᱸ ᱦᱮᱸ ᱚᱱᱠᱟᱟᱜ ᱜᱮ ᱟᱞᱮ ᱚᱱᱛᱮ ᱦᱚᱸ ᱩᱫ ᱠᱚᱫᱚ ᱧᱟᱢᱚᱜ ᱜᱮᱭᱟ ᱩᱫ ᱦᱚᱸ ᱧᱟᱢᱚᱜ ᱜᱮᱭᱟ ᱯᱩᱴᱠᱟᱹ ᱦᱚᱸ ᱟᱫᱚ ᱚᱱᱠᱟ ᱵᱮᱥᱤ ᱫᱱᱟᱜ ᱢᱟᱟᱭ ᱧᱟᱢᱚᱜ ᱜᱮᱭᱟ ᱠᱷᱩᱵ ᱠᱚᱢ ᱜᱮᱭᱟ ᱟᱨ ᱡᱚᱢ ᱦᱚᱸ ᱪᱚᱵᱚᱱᱮ ᱡᱟᱦᱟᱸ ᱟᱸᱥ ᱠᱚ ᱛᱟᱦᱮᱱᱟ ᱚᱱᱟ ᱠᱚ ᱵᱟᱝ ᱢᱮᱛᱟᱜ ᱜᱮᱭᱟ ᱦᱮᱸ᱾ ᱦᱮᱸ ᱯᱩᱴᱠᱟᱹ ᱦᱮᱸ ᱯᱩᱴᱠ ᱯᱩᱴᱚᱠᱚ ᱫᱚᱞᱤᱧ ᱡᱚᱢ ᱵᱟᱲᱟᱠᱜ ᱜᱮᱭᱟ, ᱱᱚᱜᱼᱚᱭ ᱩᱛᱩ ᱠᱟᱛᱮᱫ ᱵᱟᱹᱲᱛᱤ ᱫᱚ ᱟᱞ ᱴᱚ ᱫᱚ ᱦᱟᱜ ᱠᱚ ᱠᱚᱸᱜᱮ ᱡᱚᱝ ᱦᱩᱭᱭᱟ ᱟᱠᱟᱱᱟ ᱜᱤᱫᱽᱨᱟᱹ ᱧᱮᱞ ᱜᱮ ᱚᱱᱠᱟ ᱩᱭᱟᱹᱨᱚᱜᱼᱟ,
ᱦᱮᱸ
ᱱᱤᱛᱚᱜ ᱫᱚ ᱱᱟᱱᱟᱜ ᱯᱩᱠᱟᱹ ᱦᱚᱸ ᱚᱱᱠᱟ ᱵᱟᱝᱠᱚ ᱧᱚᱜ ᱠᱟᱱᱟᱟᱱᱮ ᱯᱩᱟᱹᱠᱟᱹ ᱫᱚ ᱡᱚᱛ ᱜᱮ ᱡᱚᱢᱟᱱᱟ ᱠᱚᱣᱟ ᱥᱮ ᱢᱟᱱᱮ ᱵᱚᱪᱷᱚᱨ ᱠᱚ ᱩᱰᱩᱠᱚᱜᱼᱟ ᱢᱤᱫ ᱦᱮᱸ ᱢᱤᱫ ᱥᱤ ᱥᱤᱢ ᱜᱮᱠᱚ ᱩᱰᱩᱠᱚᱜᱼᱟ᱾
ᱦᱩᱸ
ᱟᱫᱚ ᱦᱟᱸᱜ ᱱᱤᱛᱚᱜ ᱡᱟᱦᱟᱸ ᱜᱮ ᱯᱩᱴᱠᱟᱹ ᱡᱚᱢ ᱥᱟᱱᱟᱭᱟ ᱟᱫᱚ ᱡᱚᱛᱚ ᱜᱮ ᱠᱷᱟᱹᱞᱤ ᱵᱤᱨ ᱪᱟᱞᱟᱜ ᱞᱟᱹᱜᱤᱫ ᱢᱟᱱᱮ ᱫᱟᱠ ᱨᱮᱠᱚ ᱛᱟᱦᱮᱱᱟ᱾ ᱟᱫᱚ ᱚᱠᱚᱭ ᱫᱚ ᱱᱟᱜ ᱞᱟᱦᱟ ᱨᱮ ᱥᱮᱱᱚᱜᱼᱟ ᱳᱫᱽ ᱮᱴᱟᱜ ᱡᱩᱫᱤ ᱧᱮᱞ ᱯᱩᱨᱟᱹᱣ ᱠᱟᱫᱟᱭ ᱛᱫᱚ ᱩᱱᱤᱜᱮ ᱧᱟᱢ ᱠᱚᱣᱟᱟᱭᱱᱟᱹᱜ ᱟᱨ ᱡᱟᱦᱟᱸᱭ ᱛᱟᱭᱚᱢ ᱛᱮ ᱪᱟᱞᱞᱟᱣ ᱠᱟᱱᱟ ᱩᱱᱤ ᱫᱚᱟᱜ ᱵᱟᱭ ᱧᱟᱢ ᱠᱚᱣᱟ᱾
ᱦᱮᱸ
ᱟᱞᱮ ᱚᱱᱛᱮ ᱫᱚ ᱩᱴ ᱟᱯᱮ ᱚᱱᱛᱮ ᱚᱱᱮ ᱡᱟᱦᱟᱸ ᱞᱮᱠᱟ ᱦᱟᱴ ᱠᱚ ᱦᱩᱭᱩᱜ ᱜᱮᱭᱟ ᱵᱟᱡᱟᱨ ᱠᱚ ᱦᱩᱭᱩᱜ ᱜᱮᱭᱟ ᱚᱱᱟ ᱠᱚᱨᱮ ᱩᱫᱽ ᱠᱚ ᱯᱩᱴᱠᱳ ᱠᱚ ᱟᱠᱷᱨᱤᱧ ᱠᱚ ᱜᱮᱭᱟ?
ᱦᱩᱸ ᱟᱹᱠᱷᱨᱤᱧ ᱠᱚᱜᱮᱭᱟ ᱠᱚ᱾
ᱦᱮᱸ ᱦᱸᱮᱸ ᱟᱞᱮ ᱚᱱᱛᱮ ᱫᱚ ᱠᱚ ᱟᱠᱷᱨᱤᱧᱜᱭᱟ ᱟᱫᱚ ᱟᱯᱮ ᱚᱱᱛᱮ ᱫᱚ ᱛᱤᱱᱟᱹᱜ ᱛᱮᱯᱮ ᱟᱹᱷᱨᱤᱧᱜᱭᱟ ᱚᱱ ᱫᱟᱢ ᱠᱚ? ᱦᱳᱭ ᱡᱩᱫᱤ ᱵᱤᱱ ᱵᱟᱲᱟᱭᱟᱱ ᱠᱷᱟᱱ ᱞᱟᱹᱭᱵᱤᱱ᱾
ᱵᱟᱝᱜᱮ ᱟᱫᱚ ᱟᱞᱮᱫ ᱫᱚ ᱠᱤᱨᱤᱧ ᱠᱚᱛᱚ ᱵᱟᱞᱮ ᱠᱤᱨᱤᱧ ᱵᱟᱲᱟ ᱟᱠᱟᱫ ᱠᱚᱣᱟ᱾
ᱴᱷᱤᱠ ᱦᱮᱸ ᱟᱠᱷᱨᱤᱧ ᱠᱟᱜ ᱜᱮᱭᱟᱯᱮ ᱛᱟᱦᱚᱞᱮ?
ᱦᱩᱸ ᱟᱠᱷᱨᱤᱧ ᱦᱚᱸ ᱚᱱᱠᱟ ᱚᱲᱟᱜ ᱩᱢ ᱟᱠᱷᱨᱤᱧ ᱞᱮᱠᱟ ᱦᱚᱲ ᱵᱟᱹᱱᱩᱜ ᱠᱚᱣᱟ, ᱟᱨ ᱵᱟᱝᱠᱚ ᱤᱫᱤ ᱵᱟᱲᱟ ᱠᱟᱜ
ᱦᱮᱸ ᱢᱟᱱᱮ ᱟᱞᱮ ᱱᱚᱛᱮ ᱫᱚᱱᱟᱜ ᱩᱫ ᱯᱩᱴ ᱨᱮᱱᱟᱜ ᱫᱟᱢ ᱫᱚᱥᱮ ᱵᱟᱹᱲᱛᱤ ᱜᱮᱭᱟ ᱦᱮᱸ᱾ ᱢᱟᱱᱮᱮ ᱰᱮᱨ-ᱰᱮᱨ ᱜᱮᱭᱟ᱾ ᱦᱮᱸ ᱯᱟᱸᱥᱚ ᱴᱟᱠᱟ ᱟᱨ ᱪᱟᱨᱚᱥᱚ ᱮᱸ ᱯᱟᱸᱥᱚ ᱴᱟᱠᱟ ᱠᱷᱚᱱᱟᱜ ᱫᱚ ᱟᱨᱟᱢᱵᱚ ᱚᱱᱟ ᱠᱷᱚ ᱟᱨ ᱡᱟᱹᱥᱛᱤ ᱫᱟᱲᱮᱭᱟᱜᱼᱟ᱾ ᱚᱱᱠᱟ ᱡᱩᱫᱤ ᱫᱚ ᱩᱫ ᱠᱚ ᱥᱚᱝᱠᱚᱴ ᱢᱮᱱᱟᱜᱼᱟ ᱠᱷᱩᱵ ᱠᱚᱢ ᱧᱟᱢᱚᱜ ᱠᱟᱱᱟ ᱩᱱ ᱡᱚᱠᱷᱚᱡ ᱫᱚ ᱥᱟᱛᱥᱚ ᱟᱴᱥᱚ ᱚᱱᱠᱟ ᱢᱤᱫ ᱠᱤᱞᱳ ᱨᱮ᱾
ᱩᱱᱟᱹᱜ!
ᱦᱮᱸ ᱯᱷᱩᱴᱠᱟᱹ ᱦᱚᱸ ᱢᱟᱱᱮ ᱤᱱᱠᱟᱹ ᱜᱮ᱾
ᱚ
ᱦᱮᱸ ᱟᱨ ᱤᱭᱟᱹ ᱩᱫ ᱵᱤᱱ ᱧᱮᱞ ᱟᱠᱟᱫᱟ ᱡᱮ ᱞᱮᱠᱟ ᱦᱮᱸ ᱟᱯᱮ ᱚᱱᱟ ᱵᱤᱨ ᱠᱚ ᱪᱮᱫ ᱩᱫ ᱧᱟᱢᱚᱜ ᱜᱮᱭᱟ, ᱚᱱᱟ ᱧᱩᱛᱩᱢ ᱠᱚᱵᱮᱱ ᱵᱟᱲᱟᱭᱟ?
ᱩᱸ ᱦᱩᱸ ᱡᱚᱛᱚ ᱫᱚ ᱵᱟᱹᱞᱤᱧ ᱵᱟᱲᱟᱭᱟ,
ᱦᱮᱸ ᱠᱤᱪᱷᱩ ᱞᱟᱹᱭ ᱵᱤᱱ᱾
ᱟᱢ ᱠᱟᱢᱟᱨ ᱳᱫᱽ ᱧᱟᱢᱚᱜᱼᱟ᱾
ᱦᱮᱸ
ᱯᱩᱸᱴ ᱛᱚᱨ ᱢᱟᱲ ᱠᱚ ᱢᱮᱛᱟᱜᱼᱟ᱾
ᱦᱮᱸ
ᱥᱤᱢ ᱩᱫ ᱟᱨ ᱵᱟᱹᱞᱤᱧ ᱫᱤᱥᱟᱹᱭ ᱫᱟ ᱚᱱᱛᱮ ᱫᱚ
ᱦᱮᱸ ᱴᱷᱤᱠ ᱜᱮᱭᱟ ᱦᱮᱸ ᱟᱞᱮ ᱚᱱᱛᱮ ᱨᱮ ᱢᱤᱫᱴᱟᱝ ᱩᱫ ᱧᱟᱢᱚᱜ ᱜᱮᱭᱟ ᱡᱮᱞᱮᱠᱟ ᱢᱚᱛᱟᱢ ᱩᱫ ᱠᱚ ᱞᱟᱹᱭᱟ ᱟᱸᱡᱚᱢ ᱠᱟᱜ-ᱟ ᱵᱤᱱ
ᱦᱮᱸ ᱢᱚᱛᱟᱢ ᱳᱫᱽ᱾
ᱦᱮᱸ ᱚᱱᱟ ᱫᱚ ᱦᱟᱜ ᱫᱚ ᱜᱚᱴᱟ ᱡᱟᱭᱜᱟ ᱨᱮᱫᱚ ᱵᱟᱝ ᱩᱰᱩ ᱜᱮᱭᱟ ᱢᱤᱫ ᱡᱟᱭᱜᱟ ᱨᱮᱜᱮ ᱩᱰᱩᱠᱚᱜᱼᱟ, ᱟᱫᱚ ᱢᱤᱫ ᱡᱟᱭᱜᱟ ᱨᱮ ᱩᱰᱩᱠᱚᱜᱼᱟ ᱢᱟᱱᱮ ᱡᱟᱦᱟᱸ ᱥᱤᱡᱤᱱ ᱨᱮ ᱩᱰᱩᱠ ᱞᱮᱱᱟ ᱟᱨ ᱡᱟᱦᱟᱸ ᱫᱤᱱ ᱨᱮ ᱩᱰᱩᱠ ᱞᱮᱱᱟ ᱤᱱᱠᱟᱹᱱ ᱫᱤᱱ ᱨᱮᱜᱮ ᱩᱰᱩᱠᱚᱼᱟ᱾
ᱦᱩᱸ
ᱚᱱᱟ ᱩᱫᱽ ᱫᱚ ᱠᱷᱩᱵ ᱠᱚᱢ ᱦᱚᱲ ᱜᱮ ᱠᱚ ᱧᱟᱢᱟ ᱚᱱᱠᱟ ᱡᱷᱚᱛᱚ ᱦᱚᱲ ᱫᱚ ᱦᱚᱸ ᱵᱟᱝᱠᱚ ᱧᱟᱢᱟ ᱚᱱᱟ ᱡᱟᱭᱜᱟ ᱨᱮ ᱚᱠᱚᱭ ᱪᱟᱞᱟᱣᱱᱟ ᱩᱱᱤᱜᱮᱭ ᱧᱟᱢ ᱠᱮᱫᱟᱭ᱾ ᱛᱚ ᱚᱱᱟ ᱩᱫᱽ ᱫᱚ ᱡᱟᱦᱟᱸ ᱨᱮ ᱩᱰᱩᱠᱚᱜ-ᱟ ᱟᱹᱰᱤ ᱥᱟᱸᱜᱮ ᱜᱮ ᱩᱰᱩᱚᱜᱼᱟ ᱰᱷᱮᱨ ᱜᱮ ᱩᱰᱩᱚᱜᱼᱟ᱾ ᱦᱮᱸ ᱢᱟᱱᱮ ᱡᱟᱦᱟᱸ ᱨᱮ ᱩᱰᱩᱠᱚᱜ ᱟᱢ ᱵᱟᱨ ᱵᱚ ᱢᱤᱫ ᱦᱮᱸ ᱵᱟᱨ ᱵᱮᱜ ᱜᱟᱱ ᱫᱚ ᱯᱩᱨᱟᱹ ᱦᱩᱭᱩᱜᱼᱟ ᱡᱚᱛᱚ ᱡᱩᱫᱤ ᱛᱩᱫ ᱪᱟᱵᱟᱭᱟ
ᱢᱤᱫ ᱡᱟᱭᱜᱟ ᱨᱮᱜᱮ ᱵᱟᱝ
ᱦᱮᱸ ᱴᱷᱤᱠ ᱦᱮᱸ ᱛᱚ ᱟᱨ ᱚᱱᱟ ᱩᱫ ᱠᱚ